ᱦᱮᱞᱳ, ᱦᱮᱸ ᱡᱚᱦᱟᱨ ᱜᱮ ᱵᱚᱭᱦᱟ ᱾ ᱡᱚᱦᱟᱨ ᱜᱮ ᱾ ᱩᱝ, ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱦᱮᱸ, ᱱᱚᱜᱼᱚᱭ ᱫᱩᱲᱩᱵ ᱵᱟᱲᱟ ᱦᱩᱭ ᱠᱟᱱᱟ ᱢᱟᱴᱷ ᱠᱚᱥᱮᱫ ᱨᱮᱜᱮ ᱾
ᱟᱪᱪᱷᱟ, ᱟᱪᱪᱷᱟ ᱛᱟᱦᱚᱞᱮ, ᱠᱷᱮᱞᱳᱰ ᱠᱚ ᱦᱩᱭᱩᱜ ᱠᱟᱱᱟ ᱥᱮ ᱪᱮᱫ?
ᱵᱟᱝ ᱜᱮ, ᱟᱹᱞᱤᱧ ᱫᱚ ᱦᱟᱸᱟᱜ ᱞᱤᱧ ᱫᱩᱲᱩᱵ ᱟᱠᱟᱱᱟ ᱾ ᱟᱹᱞᱤᱧ ᱫᱚ ᱵᱟᱞᱤᱧ ᱠᱷᱮᱞᱳᱰ ᱠᱟᱱᱟ ᱾
ᱟᱪᱪᱷᱟ, ᱟᱪᱪᱷᱟ ᱾
ᱟᱫᱚ ᱠᱷᱮᱞᱳᱰ ᱠᱚᱛᱮ ᱜᱮ ᱦᱟᱸᱜ, ᱠᱟᱴᱟ ᱠᱚᱫᱚ ᱦᱟᱸᱜ ᱞᱤᱧ ᱦᱮᱸ, ᱵᱟᱹᱲᱤᱡ ᱪᱟᱵᱟ ᱟᱠᱟᱫ ᱛᱟᱞᱤᱧ ᱛᱚ ᱜᱚᱱᱴᱷᱮ ᱠᱚ, ᱚᱱᱟᱛᱮ ᱵᱟᱹᱞᱤᱧ ᱠᱷᱮᱞᱚ ᱟᱞᱤᱧ ᱫᱚ, ᱫᱩᱲᱩᱵ ᱵᱟᱲᱟ ᱦᱟᱠᱟᱱ ᱜᱮᱭᱟ ᱞᱤᱧ ᱢᱟᱴᱷ ᱠᱚᱨᱮ ᱾
ᱟᱨ ᱪᱮᱫ? ᱤᱱᱡᱩᱨᱤ ᱦᱩᱭ ᱟᱠᱟᱱᱟ, ᱥᱮ ᱪᱮᱫ ᱞᱮᱠᱟ?
ᱦᱳᱭ ᱦᱳᱭ, ᱵᱟᱝᱼᱟ, ᱚᱱᱠᱟ ᱫᱚ ᱦᱟᱜ ᱾ ᱡᱟᱦᱟᱸ, ᱟᱵᱚᱣᱟᱜ ᱜᱚᱱᱴᱷᱮ ᱵᱟᱝ, ᱵᱚᱞ ᱠᱷᱮᱞ ᱠᱚᱛᱮ ᱵᱟᱝ ᱞᱟᱲᱟᱜ ᱜᱮ ᱛᱟᱵᱚᱱᱟ ᱛᱮ ᱦᱟᱸᱜ, ᱚᱠᱟ ᱵᱷᱤᱛᱤᱨ ᱠᱚ ᱚᱠᱟ ᱞᱮᱠᱟ ᱦᱟᱸᱜ ᱾ ᱦᱳᱭ, ᱡᱟᱝᱠᱚ ᱚᱠᱟ ᱠᱚ ᱥᱮᱫ, ᱦᱟᱱᱛᱮ ᱱᱟᱛᱮ ᱠᱚᱜ ᱠᱟᱱᱟ ᱦᱟᱸᱜ ᱾ ᱚᱱᱟ ᱠᱚᱜᱮ ᱦᱟᱹᱥᱩ ᱵᱟᱲᱟ ᱠᱟᱱᱟ ᱛᱚ, ᱠᱷᱮᱞᱮᱫ ᱠᱷᱟᱱ ᱜᱮ, ᱦᱟᱹᱥᱩ ᱠᱚ ᱩᱰᱩᱠᱚᱜ ᱠᱟᱱᱟ ᱾ ᱚᱱᱟᱛᱮ ᱵᱟᱹᱧ ᱠᱷᱮᱞ ᱵᱟᱲᱟᱭᱮᱫ ᱾
ᱟᱪᱪᱷᱟ, ᱟᱪᱪᱷᱟ, ᱛᱟᱦᱞᱮ ᱛᱩᱯᱩ ᱵᱟᱲᱟ ᱠᱚᱫᱚ ᱦᱩᱭ ᱟᱠᱟᱱᱟ?
ᱦᱮᱸ ᱜᱚᱢᱠᱮ, ᱛᱩᱯᱩ ᱵᱟᱲᱟ ᱠᱚ ᱦᱩᱭ ᱠᱟᱱᱟ ᱾
ᱟᱪᱪᱷᱟ ᱾
ᱦᱮᱸ ᱜᱚᱢᱠᱮ, ᱪᱮᱫ ᱞᱮᱠᱟ ᱢᱮᱱᱟᱜ ᱟᱠᱟᱟᱜ ᱵᱤᱱᱟ?
ᱦᱟᱸᱻᱦ, ᱱᱟᱯᱟᱭ ᱵᱟᱲᱟ ᱜᱮ ᱢᱮᱱᱟᱜ ᱞᱤᱧᱟᱹ ᱾ ᱟᱹᱵᱤᱱ ᱜᱮ ᱪᱮᱫ ᱞᱮᱠᱟ?
ᱟᱹᱞᱤᱧ ᱦᱚᱸ, ᱟᱯᱮ ᱠᱚᱣᱟᱜ ᱫᱟᱭᱟ ᱫᱩᱞᱟᱹᱲ ᱛᱮᱜᱮ, ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ, ᱟᱹᱞᱤᱧ ᱦᱚᱸ᱾
ᱦᱩᱸᱦᱩᱹ, ᱟᱪᱪᱷᱟ ᱟᱪᱪᱷᱟ, ᱦᱮᱸ ᱱᱟᱯᱟᱭ ᱛᱟᱦᱮᱱ ᱜᱮ, ᱱᱟᱯᱟᱭ ᱛᱟᱦᱮᱸ ᱠᱷᱟᱱ ᱜᱮ, ᱟᱹᱰᱤ ᱱᱟᱯᱟᱭ ᱠᱟᱛᱷᱟ ᱾
ᱦᱳᱭ ᱦᱳᱭ, ᱦᱻᱟᱻᱦ, ᱟᱫᱚ ᱦᱮᱸ, ᱜᱚᱢᱠᱮ ᱞᱟᱹᱭ ᱵᱤᱱ?
ᱛᱟᱦᱚᱞᱮ, ᱚᱞᱚᱜ ᱯᱟᱲᱦᱟᱣ ᱠᱚ ᱪᱮᱫ ᱞᱮᱠᱟ, ᱪᱟᱞᱟᱜ ᱠᱟᱱ ᱛᱟᱹᱵᱤᱱᱟ, ᱥᱮ ᱪᱮᱫ ᱞᱮᱠᱟ?
ᱜᱚᱝᱠᱮ, ᱚᱞᱚᱜ ᱯᱟᱲᱦᱟᱣ ᱵᱟᱲᱟᱜ ᱠᱟᱱ ᱜᱮᱭᱟᱞᱤᱧ ᱱᱤᱛᱚᱜ ᱢᱟ ᱦᱟᱜ ᱾ ᱚᱞᱚᱜ ᱯᱟᱲᱦᱟᱣ ᱫᱚ ᱪᱟᱹᱞᱩᱜ ᱠᱟᱱ ᱜᱮᱭᱟ ᱦᱟᱸᱜ, ᱢᱚᱴᱟᱢᱩᱴᱤ ᱴᱷᱤᱠ, ᱴᱷᱤᱠ ᱴᱷᱟᱠ ᱧᱚᱜ ᱜᱮ ᱾ ᱦᱻᱜ, ᱦᱮᱸ, ᱦᱮ-ᱦᱮᱸ, ᱱᱟᱯᱟᱭ ᱵᱟᱲᱟ ᱛᱮᱜᱮ ᱾
ᱦᱩᱢ, ᱟᱪᱪᱷᱟ ᱟᱪᱪᱷᱟ, ᱟᱨ ᱵᱤᱱᱤᱰ ᱠᱚ ᱦᱩᱭᱩᱜ ᱠᱟᱱᱟ ᱥᱮ ᱵᱟᱝᱟ?
ᱦᱮᱸ-ᱦᱮᱸ, ᱦᱩᱭ ᱦᱟᱸᱜ, ᱦᱩᱭ ᱜᱚᱫᱚᱜᱼᱟ ᱦᱟᱸᱜ, ᱦᱟᱯᱮ ᱱᱚᱜᱼᱱᱚᱣᱟ ᱡᱩᱱ ᱢᱟᱥ ᱪᱟᱵᱟ ᱡᱩᱞᱟᱭ ᱢᱟᱥ ᱨᱮ ᱦᱟᱸᱜ, ᱟᱨᱟᱢᱵᱷᱚ ᱜᱚᱫᱚᱜᱼᱟ ᱾
ᱟᱪᱪᱷᱟ ᱟᱪᱪᱷᱟ, ᱛᱟᱦᱚᱞᱮ ᱚᱱᱮ ᱵᱤᱱᱤᱰ ᱨᱮᱱᱟᱜ ᱯᱨᱮᱯᱽᱟᱨᱮᱥᱚᱱ ᱠᱚᱫᱚ ᱪᱮᱫ? ᱞᱮᱠᱟ ᱵᱤᱱ ᱦᱟᱛᱟᱣ ᱟᱠᱟᱜᱼᱟ ᱾
ᱦᱮᱸ, ᱚᱱᱠᱟ ᱫᱚ ᱦᱟᱸᱜ, ᱦᱟᱛᱟᱣ ᱫᱚᱞᱤᱧ, ᱦᱟᱛᱟᱣ ᱵᱟᱲᱟ ᱟᱠᱟᱫ ᱜᱮᱭᱟ ᱚᱱᱠᱟ ᱫᱚ ᱾ ᱛᱚᱠᱷᱚᱱ ᱫᱚ ᱦᱟᱸᱜ, ᱵᱟᱹᱞᱤᱧ ᱦᱟᱛᱟᱣ ᱵᱟᱲᱟ ᱟᱠᱟᱜᱼᱟ ᱾ ᱠᱚᱢ, ᱠᱚᱢ ᱥᱚᱢ ᱦᱟᱸᱜ ᱞᱤᱧ ᱦᱟᱛᱟᱣ ᱵᱟᱲᱟ ᱟᱠᱟᱜᱼᱟ ᱾
ᱟᱪᱪᱷᱟ, ᱟᱪᱪᱷᱟ ᱾
ᱦᱳᱭ, ᱟᱫᱚ ᱟᱹᱵᱤᱱ ᱫᱚ ᱦᱟᱸᱜ? ᱟ. ᱵᱤᱱ ᱫᱚ ᱛᱤᱱᱟᱹᱜ? ᱨᱮᱵᱤᱱ ᱯᱟᱲᱦᱟᱣ ᱵᱟᱲᱟᱜ ᱠᱟᱱᱟ, ᱥᱮ ᱪᱮᱫ ᱠᱚᱵᱤᱱ ᱪᱤᱠᱟᱹ? ᱵᱟᱲᱟᱭᱮᱫᱼᱟ ᱾
ᱦᱩᱸᱼ, ᱟᱞᱤᱧ ᱦᱚᱸ ᱚᱞᱚᱜ ᱯᱟᱲᱦᱟᱣ ᱫᱚ ᱪᱟᱞᱟᱜ ᱠᱟᱱ ᱜᱮᱭᱟ, ᱥᱟᱶᱛᱮ ᱚᱲᱟᱜ ᱠᱚᱨᱮᱱᱟᱜ ᱡᱟᱦᱟᱱᱟᱜ ᱠᱟᱹᱢᱤ ᱠᱚ ᱚᱱᱟ ᱠᱚᱦᱚᱸ ᱧᱮᱞ ᱦᱳᱭᱳᱜ ᱠᱟᱱ ᱜᱮᱭᱟ, ᱥᱟᱱᱟᱢ ᱜᱮ ᱧᱮᱞ ᱦᱩᱭᱩᱜᱜᱼᱟ, ᱟᱵᱚ ᱫᱚ ᱨᱮᱸᱜᱮᱡ ᱦᱚᱯᱽ ᱯᱚᱱ, ᱡᱷᱚᱛᱚ ᱞᱮᱠᱟᱱ ᱠᱟᱹᱢᱤ ᱠᱚᱜᱮ ᱧᱮᱞ ᱤᱫᱤ ᱦᱩᱭᱩᱜ ᱜᱮᱭᱟ ᱾ ᱚᱲᱟᱜ
ᱦᱳᱭ ᱾
ᱠᱟᱹᱢᱤ ᱫᱚ ᱱᱷᱟᱜ ᱵᱟᱱᱟᱨ ᱜᱮ, ᱠᱟᱹᱢᱤ ᱞᱟᱦᱟ ᱦᱩᱭᱩᱜᱼᱟ ᱾
ᱦᱮᱸ ᱦᱮᱸ᱾ ᱱᱤᱛᱚᱜ ᱢᱟ ᱟᱵᱚ ᱥᱟᱱᱛᱟᱲ ᱠᱚᱢᱟ ᱦᱟᱜ ᱞᱟᱦᱟ ᱥᱮᱫ ᱢᱟ ᱵᱟᱵᱚᱱ ᱪᱟᱞᱟᱣ ᱫᱟᱲᱮᱭᱟᱜᱼᱟ᱾ ᱦᱮᱸ ᱡᱚᱛᱚ ᱜᱮ ᱠᱟᱹᱢᱤ ᱠᱟᱛᱮᱜ ᱞᱟᱦᱟ ᱦᱩᱭᱩᱜ ᱛᱟᱵᱚᱱᱟ᱾
ᱡᱚᱛᱚ ᱜᱮ ᱵᱟᱱᱟᱨ ᱥᱮᱫ ᱜᱮ᱾
ᱦᱮᱸ᱾
ᱦᱮᱸ ᱚᱞᱚᱜ ᱯᱟᱲᱦᱟᱜ ᱦᱚᱸ ᱵᱟᱹᱜᱤ ᱞᱮᱠᱷᱟᱱ ᱵᱟᱝ ᱜᱟᱱᱚᱜᱼᱟ, ᱛᱚ ᱚᱱᱟ ᱦᱚᱸ ᱞᱟᱦᱟ ᱤᱫᱤᱭᱮ ᱦᱩᱭᱩᱜᱼᱟ, ᱵᱟᱝᱠᱷᱟᱱ ᱫᱚᱼᱼ ᱟᱵᱚᱨᱮᱱ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱥᱟᱶᱛᱮ᱾ ᱩᱱᱠᱩ ᱦᱚᱸ ᱟᱹᱰᱤ ᱮᱴᱠᱮᱴᱚᱬᱮ ᱠᱚ ᱯᱟᱲᱟᱜᱼᱟ᱾
ᱦᱳᱭ ᱦᱳᱭ᱾
ᱮᱠᱫᱚᱢ ᱮᱠᱫᱚᱢ᱾
ᱤᱱᱟᱠᱷᱟᱱ ᱟᱵᱚ ᱦᱚᱸ ᱟᱵᱩᱨᱮᱱ ᱦᱩᱰᱤᱧ ᱥᱮ ᱟᱵᱩ ᱵᱚᱭᱦᱟ ᱠᱚ ᱠᱚ ᱵᱩᱦᱤᱱ ᱠᱚᱼᱼ ᱦᱚᱲ ᱵᱚᱱ ᱟᱵᱚ ᱵᱚᱱ ᱞᱟᱹᱭ ᱵᱟᱲᱟ ᱟᱠᱚᱣᱟ ᱵᱟᱝ ᱡᱮᱼᱼ ᱯᱟᱲᱦᱟᱜ ᱯᱮ ᱯᱟᱲᱦᱟᱜ ᱡᱤᱭᱚᱱ ᱜᱮ ᱵᱮᱥ ᱡᱤᱭᱚᱱ ᱫᱚ ᱯᱟᱲᱦᱟᱣ ᱞᱮᱱᱠᱷᱟᱱᱼᱼ ᱜᱤᱭᱟᱱ ᱦᱩᱭᱩᱜ ᱛᱟᱯᱮᱭᱟ ᱵᱟᱠᱷᱟᱱ ᱫᱚ ᱦᱚᱜᱼᱚ ᱱᱚᱝᱠᱟ ᱡᱩᱫᱤ ᱟᱵᱚᱣᱟᱜ ᱡᱩᱫᱤ ᱡᱟᱦᱟ ᱞᱮᱠᱟ ᱯᱟᱲᱦᱟᱣ ᱠᱚᱵᱚᱱᱼᱼ ᱵᱚᱱᱫᱚᱭᱟ ᱵᱟᱝᱵᱚᱱ ᱵᱟᱹᱜᱤ ᱮᱢᱟᱱᱟᱼᱼ ᱟᱫᱚ ᱦᱟᱸᱜ ᱵᱚᱱ ᱪᱮᱫ ᱵᱚᱱ ᱞᱟᱹᱭᱟ ᱟᱵᱚ ᱟᱯᱮ ᱫᱚᱯᱮ ᱵᱟᱹᱜᱤ ᱠᱮᱜᱼᱟ ᱯᱟᱲᱦᱟᱜ ᱠᱚ ᱟᱞᱮ ᱯᱮ ᱞᱟᱹᱭ ᱟᱞᱮ ᱠᱟᱱᱟ᱾ ᱵᱟᱝ ᱟᱯᱮ ᱫᱚᱼᱼ ᱚᱠᱟᱛᱮ ᱵᱟᱝ ᱵᱟᱝ ᱜᱟᱱᱚᱜᱼᱟ, ᱟᱵᱚ ᱯᱟᱲᱦᱟᱣ ᱤᱫᱤ ᱦᱩᱭᱩᱜ ᱛᱟᱵᱚᱱᱟ ᱦᱮᱸᱥᱮ ᱛᱚᱵᱮᱱᱟᱜ ᱟᱵᱚ ᱵᱚᱼᱼ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱠᱚ ᱵᱩᱡᱷᱟᱹᱣ ᱧᱟᱢᱟ ᱵᱟᱝ ᱫᱟᱨᱟᱭ ᱥᱮᱼᱼ ᱵᱚᱭᱦᱟᱭ ᱤᱭᱟᱹ ᱠᱟᱜᱼᱟ ᱯᱟᱲᱦᱟᱣ ᱟᱠᱟᱱ ᱜᱮᱭᱟ ᱚᱱᱟᱛᱮ ᱟᱞᱮᱭ ᱞᱟᱹᱭ ᱟᱞᱮ ᱠᱟᱱᱟᱭ᱾
ᱦᱳᱭ ᱦᱳᱭ ᱦᱳᱭ᱾ ᱮᱠᱫᱚᱢ ᱮᱠᱫᱚᱢ ᱥᱟᱶᱛᱮ ᱟᱢ ᱚᱲᱟᱜ ᱨᱮᱦᱚᱸ ᱟᱹᱰᱤ ᱠᱤᱪᱷᱩ ᱟᱨ ᱡᱟᱦᱟᱱᱟᱜ ᱨᱮᱢᱼᱼ ᱞᱟᱹᱭ ᱥᱟᱲᱮᱨ ᱫᱟᱲᱮᱭᱟᱠᱚᱣᱟ, ᱡᱟᱦᱟᱱᱟᱜ ᱚᱱᱠᱟ ᱟᱱᱟᱴ ᱮᱴ ᱮᱴᱠᱮᱴᱚᱬᱮ ᱵᱟᱡᱟᱨ ᱴᱟᱣᱩᱱ ᱠᱚᱨᱮ ᱟᱹᱰᱤ ᱨᱚᱠᱚᱢ ᱦᱤᱡᱩᱜ ᱜᱮᱭᱟ ᱥᱮ ᱤᱭᱟᱹ ᱠᱚᱫᱚ᱾
ᱦᱳᱭ ᱦᱳᱭ, ᱟᱫᱚ ᱦᱟᱜ ᱡᱟᱦᱟᱸ ᱞᱮᱠ ᱠᱟ ᱟᱵᱚᱨᱮᱱ ᱵᱟᱵᱟ ᱟᱭᱳ ᱠᱚᱢᱟ ᱛᱮᱢᱚᱱ ᱚᱞᱚᱜ ᱯᱟᱲᱦᱟᱣ ᱢᱟ ᱵᱟᱝᱠᱚ ᱵᱟᱲᱟᱭᱟ ᱥᱮᱼᱼ ᱟᱫᱚ ᱚᱱᱠᱟ ᱜᱮ ᱡᱟᱦᱟᱱᱟᱜ ᱯᱷᱚᱨᱚᱢ ᱯᱮᱨᱮᱡ ᱠᱚ ᱵᱟᱝᱢᱟ ᱡᱟᱦᱟᱱᱟᱜ ᱚᱱᱠᱟ ᱜᱮ ᱚᱲᱟᱜ ᱨᱮ ᱡᱟᱦᱟᱼᱼ ᱠᱚᱠᱚ ᱦᱤᱡᱩᱜᱼᱟ, ᱡᱟᱦᱟᱱᱟᱜ ᱠᱚ ᱞᱟᱹᱭ ᱚᱴᱚ ᱠᱟᱜᱼᱟ ᱛᱚ ᱚᱱᱟ ᱟᱵᱚᱼᱼ ᱵᱩᱡᱷᱟᱹᱣ ᱠᱟᱛᱮᱫ ᱚᱲᱟᱜ ᱦᱚᱲ ᱥᱮ ᱟᱭᱳᱼᱵᱟᱵᱟ ᱵᱚᱱ ᱞᱟᱹᱭ ᱥᱚᱫᱚᱨ ᱫᱟᱲᱮᱭᱟᱠᱚᱣᱟ ᱵᱟᱝᱟ ᱡᱮ ᱱᱚᱣᱟ ᱫᱚᱼᱼ ᱱᱚᱝᱠᱟ ᱦᱟᱸᱜ ᱠᱚ ᱞᱟᱹᱭ ᱠᱮᱜᱼᱟ, ᱥᱮ ᱱᱚᱣᱟ ᱯᱷᱚᱨᱚᱢ ᱠᱟᱱᱟ ᱥᱮ ᱱᱚᱝᱠᱟ ᱱᱚᱝᱠᱟ ᱵᱮᱯᱟᱨ᱾
ᱮᱠᱫᱚᱢ ᱮᱠᱫᱚᱢ ᱮᱠᱫᱚᱢ᱾ ᱵᱟᱝᱠᱷᱟᱱ ᱫᱚ ᱩᱱᱠᱩ ᱢᱟ ᱵᱟᱠᱚ ᱵᱩᱡᱽ ᱫᱟᱲᱮᱜᱼᱟ, ᱟᱵᱚᱸ ᱦᱚ ᱡᱩᱫᱤ ᱡᱟᱦᱱᱟᱜ ᱚᱱᱠᱟᱱ ᱥᱤᱠᱷᱱᱟᱹᱛ ᱠᱚ ᱵᱟᱝ ᱛᱟᱦᱮᱸ ᱠᱚᱜ ᱛᱟᱵᱚᱱᱟ ᱛᱟᱦᱞᱮ ᱟᱵᱚ ᱦᱚᱸ ᱵᱟᱵᱚᱱ ᱠᱚ ᱛᱟᱵᱚᱱᱟ ᱵᱩᱡᱽ ᱫᱟᱲᱮ ᱠᱮᱭᱟ ᱩᱱᱠᱩ ᱞᱮᱠᱟ ᱜᱮᱼᱼ
ᱦᱳᱭ ᱦᱳᱭ᱾
ᱦᱩᱸ᱾
ᱟᱫᱚ ᱟᱵᱚ ᱩᱱᱠᱩ ᱦᱟᱜ ᱟᱭᱳᱼᱵᱟᱵᱟ ᱛᱟᱠᱚ ᱯᱚᱭᱥᱟ ᱠᱷᱚᱨᱚᱪ ᱠᱟᱛᱮᱫ ᱦᱟᱸᱜ ᱟᱵᱚᱼᱼ ᱥᱤᱠᱷᱱᱟᱹᱛ ᱮᱜ ᱵᱚᱱᱟ ᱠᱚ ᱛᱚ ᱟᱵᱚ ᱵᱟᱵᱚᱱ ᱥᱤᱠᱷᱱᱟᱹᱛ ᱞᱮᱱᱠᱷᱟᱱ ᱫᱚ ᱵᱟᱝ ᱜᱟᱱᱚᱜ ᱠᱟᱱᱟ ᱥᱮ᱾ ᱟᱵᱚ ᱥᱤᱠᱷᱱᱟᱹᱛ ᱛᱮᱜᱮ ᱦᱩᱭᱩᱜ ᱛᱟᱵᱚᱱᱟ᱾
ᱮᱠᱫᱚᱢ ᱡᱟᱦᱟᱸ ᱛᱤᱱᱟᱹᱜ ᱮᱱᱮᱴ ᱟᱴ ᱟᱱᱟᱴ ᱮᱴᱠᱮᱴᱚᱬᱮ ᱦᱤᱡᱩᱜ ᱨᱮᱦᱚᱸ ᱚᱱᱠᱟ ᱠᱟᱛᱮᱜ ᱜᱮ ᱞᱟᱦᱟ ᱪᱟᱞᱟᱣ ᱦᱩᱭᱩᱜ ᱛᱟᱵᱚᱱᱟ᱾
ᱦᱳᱭ ᱦᱳᱭ᱾ ᱟᱫᱚ ᱢᱟ ᱦᱟᱸᱜ ᱱᱚᱜᱼᱚ ᱱᱚᱝᱠᱟ ᱟᱵᱚ ᱚᱞᱚᱜ ᱯᱟᱲᱦᱟᱣ ᱤᱫᱤ ᱠᱟᱛᱮᱫ ᱫᱚ ᱦᱟᱸᱜ ᱟᱵᱚ ᱥᱟᱱᱛᱟᱲ ᱦᱚᱯᱚᱱᱟᱜ ᱫᱚ ᱦᱟᱸᱜ ᱟᱹᱰᱤᱜᱟᱱ ᱮᱴᱠᱮᱼᱼ ᱴᱚᱬᱮ ᱚᱱᱠᱟ ᱢᱮᱱᱟᱜ ᱜᱮᱭᱟ ᱦᱮᱸ ᱥᱮ ᱟᱫᱚ ᱟᱵᱚ ᱱᱚᱜ-ᱚ ᱱᱚᱝᱠᱟ ᱥᱟᱱ ᱛᱟᱲ ᱦᱚᱯᱚᱱ ᱢᱟ ᱚᱱᱠᱟ ᱪᱟᱹᱠᱨᱤ ᱴᱟᱹᱠᱨᱤ ᱠᱚ ᱵᱟᱹᱱᱩᱜ ᱛᱟᱵᱚᱱᱟ᱾ ᱥᱮ ᱟᱭᱳᱼᱵᱟᱵᱟ ᱠᱚᱣᱟᱜ ᱦᱚᱸ ᱚᱱᱠᱟ ᱛᱮᱢᱚᱱ ᱵᱟᱹᱱᱩᱜ ᱠᱟᱜᱼᱟ᱾
ᱦᱩᱸ᱾
ᱚᱱᱠᱟ ᱡᱚᱠᱷᱚᱱ ᱟᱭᱢᱟ ᱜᱟᱱ ᱴᱟᱠᱟ ᱥᱮ ᱡᱟᱹᱥᱛᱤ ᱧᱚᱜ ᱴᱟᱠᱟ ᱦᱟᱸᱜ ᱵᱚᱱᱼᱼ ᱠᱚᱭ ᱮᱢᱟᱱ ᱠᱚᱣᱟ ᱥᱮ ᱵᱷᱚᱨᱛᱤᱜ ᱞᱟᱹᱜᱤᱫ ᱴᱟᱠᱟ ᱦᱟᱸᱜ ᱵᱚᱱ ᱠᱚᱭ ᱠᱚᱣᱟ᱾ ᱟᱨ ᱱᱚᱝᱠᱟ ᱦᱚᱸᱛᱚ ᱟᱱᱟᱴ ᱦᱩᱭ ᱫᱟᱲᱮᱜᱼᱟ, ᱟᱵᱚ ᱫᱚ ᱨᱮᱸᱜᱮᱡ ᱦᱚᱲ ᱛᱚ ᱚᱱᱠᱟ ᱯᱚᱭᱥᱟ ᱵᱟᱠᱚ ᱠᱚ ᱵᱟᱵᱚᱱ ᱮᱢ ᱫᱟᱲᱮᱭᱟᱜ ᱛᱮ ᱟᱫᱚ ᱚᱱᱠᱟ ᱚᱲᱟᱜ ᱦᱚᱲ ᱠᱚᱦᱚᱸ ᱠᱚ ᱞᱟᱹᱭᱟ ᱵᱚᱱᱟ ᱡᱮ ᱛᱚᱵᱮ ᱵᱟᱹᱵᱩᱼᱼ ᱯᱚᱭᱥᱟ ᱠᱚ ᱵᱟᱞᱤᱧ ᱮᱢ ᱫᱟᱲᱮᱜᱼᱟ ᱩᱱᱟᱹᱜ ᱰᱷᱮᱨ ᱫᱚ ᱛᱚᱵᱮ ᱟᱞᱚᱢ ᱯᱟᱲᱦᱟᱜᱼᱟ᱾ ᱟᱫᱚ ᱟᱫᱚ ᱩᱱ ᱥᱚᱢᱚᱭ ᱢᱚᱱᱮ ᱠᱚᱦᱚᱸ ᱵᱟᱹᱲᱤᱡᱚᱜᱼᱟ, ᱟᱯᱱᱟᱨ ᱠᱚᱣᱟᱜ ᱦᱚᱸ ᱟᱫᱚ ᱡᱚᱠᱷᱚᱱ ᱵᱟᱠᱤᱱ ᱮᱢ ᱫᱟᱲᱮᱭᱟᱜ ᱠᱟᱱᱟ, ᱟᱫᱚ ᱵᱟᱝ ᱯᱟᱲᱦᱟᱣ ᱜᱮ ᱵᱷᱟᱹᱜᱤᱭᱟ᱾
ᱟᱸ
ᱦᱳᱭ᱾
ᱦᱳᱭ! ᱟᱫᱚ ᱚᱱᱠᱟ ᱫᱚ ᱚᱱᱠᱟ ᱛᱟᱞᱟ ᱛᱮᱜᱮ ᱟᱵᱚ ᱫᱚ ᱞᱟᱦᱟ ᱪᱟᱞᱟᱣ ᱦᱩᱭᱩᱜ ᱛᱟᱵᱚᱱᱟ, ᱡᱟᱦᱟᱸ ᱛᱤᱱᱟᱹᱜ ᱚᱱᱟ ᱫᱚ ᱪᱤᱠᱟᱹᱭᱟᱢ ᱞᱟᱦᱟ ᱠᱷᱚᱱ ᱜᱮ ᱟᱵᱚᱣᱟᱜ ᱠᱷᱩᱸᱴᱤ ᱫᱚ ᱠᱮᱴᱮᱡ ᱵᱟᱹᱱᱩᱜᱼᱟ ᱛᱚ᱾ ᱱᱤᱡᱮ ᱜᱮ ᱠᱮᱴᱮᱡ ᱦᱩᱭᱩᱜᱼᱟ, ᱱᱤᱡᱮᱨᱟᱜ ᱠᱷᱩᱱᱴᱤ᱾
ᱦᱳᱭ ᱦᱳᱭ, ᱟᱹᱰᱤ ᱱᱟᱯᱟᱭ
ᱮᱠᱫᱚᱢ ᱮᱠᱫᱚᱢ᱾
ᱦᱳᱭ ᱟᱫᱚ ᱜᱚᱢᱠᱮ ᱱᱤᱛᱚᱜ ᱫᱚ ᱟᱹᱵᱤᱱ ᱫᱚ ᱚᱠᱟ ᱥᱮᱫ ᱨᱮ ᱢᱮᱱᱟᱜ ᱟᱠᱟᱜ ᱵᱤᱱᱟ?
ᱟᱨ ᱱᱤᱛᱚᱜ ᱫᱚ ᱟᱯᱟᱛᱚᱛᱚ ᱚᱱᱟ ᱵᱟᱭᱨᱮ ᱥᱮᱫ ᱨᱮᱜᱮ ᱢᱮᱱᱟᱜ ᱞᱤᱧᱟᱹ ᱚᱲᱟᱜ ᱫᱚ ᱪᱟᱞᱟᱣ ᱫᱚ ᱵᱟᱝ ᱦᱳᱭ ᱠᱟᱱᱟ᱾
ᱦᱮᱸ ᱦᱮᱸ
ᱛᱟᱦᱞᱮ ᱜᱚᱢᱠᱮ ᱟᱯᱮ ᱥᱮᱫ ᱪᱮᱫ ᱞᱮᱠᱟ ᱪᱟᱥ ᱤᱫᱤ ᱠᱟᱛᱮ ᱪᱟᱥ ᱵᱮᱯᱟᱨ ᱤᱫᱤ ᱠᱟᱛᱮ ᱪᱮᱫ ᱞᱮᱠᱟ?
ᱟᱪᱪᱷᱟ ᱜᱚᱝᱠᱮ ᱟᱞᱮ ᱥᱮᱫ ᱪᱟᱥ ᱵᱟ, ᱟᱫᱚ ᱜᱚᱝᱠᱮ ᱱᱚᱜᱼᱚᱭ ᱜᱚᱴᱟ ᱥᱮᱫ ᱜᱮ ᱧᱮᱞᱚᱜ ᱠᱟᱱᱟ ᱡᱮ ᱫᱚᱢᱮ ᱜᱮ ᱟᱹᱰᱤ ᱥᱚᱠᱛᱚ ᱜᱮ ᱥᱤᱛᱩᱝ ᱮᱫᱟᱭ ᱦᱮᱸ ᱥᱮ ᱜᱚᱝᱠᱮ᱾ ᱟᱫᱚ ᱥᱤᱛᱩᱝ ᱢᱟ ᱫᱚᱢᱮ ᱥᱤᱛᱩᱝ ᱮᱜ-ᱟᱭ ᱚᱸᱰᱮ ᱢᱤᱫ ᱜᱮ ᱢᱚᱬᱮ ᱢᱟᱦᱟ ᱜᱟᱱᱮ ᱥᱤᱛᱩᱝ ᱟᱵᱚᱱ ᱠᱷᱟᱱ ᱢᱤᱫ ᱢᱟᱦᱟ ᱜᱟᱱᱮ ᱫᱟᱜ ᱟᱵᱚᱱ ᱠᱟᱱᱟ᱾ ᱚᱱᱠᱟ ᱧᱮᱞᱚᱜ ᱠᱟᱱᱟ ᱱᱤᱛᱚᱜ ᱢᱟ ᱟᱫᱚ ᱦᱟᱸᱜ ᱡᱟᱦᱟᱸ ᱦᱚᱸ ᱞᱟᱦᱟ ᱛᱮ ᱦᱟᱸᱜ ᱫᱟᱜ ᱵᱟᱲᱟ ᱜᱚᱫ ᱞᱮᱫ ᱛᱟᱦᱮᱸᱜ-ᱮ ᱚᱱᱟ ᱫᱟᱜ ᱠᱚᱨᱮ ᱜᱮ ᱦᱟᱸᱜ ᱮ ᱛᱚᱲᱟ ᱠᱚᱫᱚ ᱦᱟᱸᱜ ᱮᱨ ᱦᱩᱭ ᱠᱟᱱᱟ᱾ ᱟᱫᱚ ᱱᱚᱜᱼᱚᱭ ᱱᱚᱝᱠᱟ ᱮᱨᱢᱟ ᱮᱨ ᱦᱩᱭ ᱠᱟᱱᱟ, ᱦᱟᱨᱟ ᱠᱚᱦᱚᱸ ᱠᱚᱨᱚᱪ ᱢᱚᱴᱚᱡ ᱮ ᱦᱟᱨᱟᱜ ᱠᱟᱱᱟ᱾ ᱫᱟᱜ ᱠᱚᱦᱚᱸ ᱛᱮᱢᱚᱱ ᱵᱟᱭ ᱧᱟᱢᱟᱜ ᱠᱟᱱᱟ ᱛᱚ᱾ ᱟᱫᱚ ᱦᱳᱭ ᱟᱫᱚ ᱱᱚᱝᱠᱟ ᱜᱮ ᱦᱟᱸᱜ ᱫᱚ ᱦᱟᱸᱜ ᱫᱟᱜ ᱠᱚᱜᱮ ᱛᱟᱹᱜᱤ ᱵᱟᱲᱟ ᱦᱩᱭᱠᱟᱱᱟ᱾ ᱪᱟᱸᱫᱳ ᱵᱚᱸᱜᱟ ᱜᱮ ᱛᱤᱥ ᱦᱚᱸ ᱫᱟᱜ ᱠᱚᱭ ᱡᱟᱹᱲᱤᱭᱟᱵᱚᱱ ᱠᱟᱱᱟ᱾ ᱱᱟ ᱟᱫᱚ ᱚᱱᱟ ᱜᱮ ᱛᱟᱸᱜᱤ ᱵᱟᱲᱟ ᱦᱩᱭ ᱠᱟᱱᱟ᱾ ᱟᱫᱚ ᱚᱱᱠᱟ ᱢᱟ ᱮ-ᱮ ᱛᱳᱲᱟ ᱠᱚ ᱜᱤᱰᱤ ᱦᱩᱭ ᱠᱟᱱᱟ, ᱢᱟᱱᱮ ᱨᱚᱦᱚᱭ ᱢᱟᱛᱚ ᱦᱩᱭᱩᱜ ᱜᱮᱭᱟ ᱥᱮ ᱟᱨ ᱵᱟᱠᱷᱟᱱ ᱚᱱᱟ ᱛᱷᱚᱲᱟ ᱫᱚ ᱵᱮᱠᱟᱨᱚᱜᱼᱟ ᱛᱚ, ᱚᱱᱠᱟ ᱫᱟᱜ ᱠᱚ ᱵᱟᱝ ᱦᱩᱭᱩᱜ ᱠᱟᱱ ᱛᱮ ᱵᱟᱹᱫᱽ ᱠᱚᱨᱮ ᱫᱟᱜ ᱠᱚ ᱵᱟᱹᱱᱩᱜ ᱛᱮ, ᱚᱱᱠᱟ ᱥᱤᱭᱳᱜ ᱥᱮ ᱞᱚᱥᱚᱫ ᱦᱚᱸ ᱵᱟᱝ ᱜᱟᱱᱚ ᱠᱟᱱᱟ᱾ ᱚᱱᱟ ᱵᱟᱹᱫ ᱞᱚᱥᱚᱫ ᱞᱮᱠᱟ ᱡᱩᱚᱫᱤ ᱫᱟᱜ ᱛᱟᱦᱮᱸ ᱠᱚᱜᱼᱟ᱾ ᱛᱚᱵᱮ ᱛᱚ ᱨᱚᱦᱚᱭ ᱜᱟᱱᱚᱼᱟ᱾ ᱟᱨ ᱡᱩᱫᱤ ᱱᱚᱝᱠᱟ ᱫᱟᱜ ᱜᱮ ᱵᱟᱝ ᱛᱟᱦᱮᱱᱟ ᱛᱚᱵᱮ ᱫᱚ ᱚᱠᱟᱞᱮᱠᱟ ᱞᱚᱥᱚᱫᱟᱢ᱾ ᱨᱚᱦᱚᱲ ᱨᱚᱦᱚᱲ ᱨᱮᱢ ᱵᱤᱫ ᱞᱮᱠᱷᱟᱱ ᱢᱟ ᱚᱱᱟ ᱵᱟᱝ ᱟᱴᱠᱟᱜᱼᱟ ᱥᱮ ᱵᱮᱥ ᱧᱚᱜ ᱞᱚᱥᱚᱫ ᱦᱩᱭᱩᱜ ᱛᱟᱢᱟ᱾ ᱦᱳᱭ ᱚᱱᱠᱟ ᱵᱮᱯᱟᱨ, ᱟᱫᱚ
ᱛᱟᱞᱮ ᱠᱷᱮᱛ ᱵᱟᱹᱫᱽ ᱠᱚᱫᱚ ᱥᱤ ᱠᱚᱫᱚ ᱦᱳᱭ ᱠᱟᱱᱟ ᱥᱮ ᱵᱟᱝᱼᱟ?
ᱦᱮᱸ ᱡᱟᱦᱟᱸ ᱦᱟᱸᱜ ᱢᱟᱲᱟᱝ ᱛᱚ ᱢᱤᱫᱜᱟᱨ ᱠᱟᱛᱮᱜ ᱥᱤ ᱦᱩᱭ ᱠᱟᱱᱟ ᱡᱟᱦᱟᱸ ᱢᱟᱱᱮ ᱥᱤ ᱟᱞᱜᱟᱣ ᱦᱩᱭ ᱠᱟᱱᱟ ᱦᱟᱸᱜ᱾
ᱦᱮ ᱜᱷᱟᱥ ᱜᱚᱡ ᱞᱮᱠᱟ᱾
ᱮ ᱦᱳᱭ ᱜᱷᱟᱥ ᱜᱚᱡ ᱞᱮᱠᱟ᱾ ᱡᱟᱦᱟᱸ ᱫᱚ ᱫᱚᱥᱨᱟ ᱥᱤ ᱟᱛᱮ ᱡᱟᱛᱮ ᱦᱟᱜ ᱞᱚᱥᱚᱫ ᱜᱚᱫᱚᱜ ᱢᱟ᱾ ᱚᱱᱠᱟ ᱥᱤ ᱦᱩᱭ ᱟᱠᱟᱱᱟ᱾ ᱦᱳᱭ ᱦᱳᱭ
ᱟᱫᱚ ᱫᱟᱜ ᱜᱮᱛᱚ ᱛᱤᱥᱮ ᱫᱟᱜ ᱟ ᱵᱚᱱᱟ᱾
ᱪᱮᱫ ᱞᱮᱠᱟ?
ᱦᱚᱸ ᱫᱟᱜ ᱜᱮᱛᱚ ᱛᱤᱥᱮ ᱫᱟᱜ ᱟᱵᱚᱱᱟ ᱛᱟᱨᱯᱚᱨ ᱚᱱᱠᱟ ᱞᱮᱠᱟᱱ
ᱦᱳᱭ ᱦᱳᱭ ᱫᱟᱜ ᱜᱮ ᱦᱟᱸᱜ ᱛᱟᱺᱜᱤ ᱵᱟᱲᱟ ᱦᱩᱭ ᱠᱟᱱᱟ, ᱟᱫᱚ ᱱᱚᱜᱼ ᱚᱭ ᱚᱱᱟ ᱫᱟᱜ ᱠᱚᱜᱮ ᱵᱟᱭ ᱫᱟᱜ ᱵᱟᱲᱟᱭᱮᱫ ᱠᱷᱟᱹᱛᱤᱨ ᱜᱮ ᱦᱟᱸᱜ᱾ ᱮ ᱛᱟᱭᱱᱚᱢ ᱵᱟᱲᱟ ᱦᱩᱭ ᱠᱟᱱᱟ ᱦᱟᱸᱜ᱾ ᱪᱟᱥ ᱠᱟᱹᱢᱤ ᱠᱚᱫᱚ ᱦᱟᱸᱜ ᱱᱤᱛᱚᱜ ᱫᱚᱚ ᱟᱯᱟᱛᱚᱛᱚ ᱛᱚ ᱟᱯᱮᱥᱮᱫ ᱫᱚ ᱪᱮᱫ ᱠᱟ ᱨᱚᱦᱚᱭ ᱵᱟᱲᱟ ᱠᱮᱼᱟ ᱠᱚ ᱥᱮ ᱵᱟᱝ?
ᱟᱞᱮ ᱥᱮᱫ ᱫᱚ ᱜᱚᱝᱠᱮ ᱚᱱᱠᱟ ᱜᱮ ᱛᱚᱞᱟ ᱠᱚᱜᱮ ᱮ-ᱮ-ᱮᱨ ᱵᱟᱲᱟ ᱠᱚ ᱦᱩᱭ ᱠᱟᱱᱟ᱾ ᱟᱫᱚ ᱱᱟᱥᱮ ᱱᱟᱥᱮ ᱛᱮ ᱦᱟᱨᱟᱜ ᱠᱟᱱ ᱜᱮᱭᱟ, ᱟᱫᱚ ᱩᱱᱟᱹᱜ ᱡᱚᱫᱤ ᱛᱚ ᱵᱟᱝ ᱦᱟᱨᱟᱜᱼᱟ ᱠᱤᱪᱷᱩ ᱫᱚ ᱥᱚᱢᱚᱭ ᱞᱟᱜᱟᱣ ᱜᱮᱭᱟ᱾
ᱦᱳᱭ ᱦᱳᱭ
ᱦᱩ ᱛᱟᱨᱯᱚᱨ ᱟᱯᱟᱛᱚᱛᱚ ᱦᱟᱨᱟᱜ ᱠᱟᱱ ᱜᱮᱭᱟ, ᱫᱟᱜ ᱫᱚ ᱢᱟᱡᱷᱮ ᱢᱚᱫᱽᱷᱮ ᱫᱟᱜ ᱫᱚ ᱫᱟᱜ ᱤᱫᱤᱭᱮᱫᱟ᱾
ᱦᱮᱸ ᱦᱮᱸ
ᱮ ᱥᱮᱨᱚᱠᱚᱢ ᱥᱤᱛᱩᱝ ᱦᱚᱸ ᱥᱤᱛᱩᱝ ᱮᱫᱟᱭ᱾
ᱦᱳᱭ ᱦᱳᱭ ᱦᱳᱭ
ᱛᱚ ᱢᱟᱡᱷᱮ ᱢᱚᱫᱽᱫᱷᱮ ᱫᱟᱜ ᱤᱫᱤᱭᱮ ᱠᱟᱱᱟ ᱥᱚᱯᱛᱟᱦ ᱨᱮ ᱢᱤᱫ ᱫᱤᱱ ᱫᱚ ᱦᱩᱭᱩᱜ ᱠᱟᱱ ᱜᱮᱭᱟ ᱢᱤᱫ ᱫᱤᱱ ᱵᱟᱨ ᱫᱤᱱ ᱫᱚ ᱚ ᱛᱟᱨᱯᱚᱨ ᱚᱝᱠᱟᱜᱮ ᱥᱤ ᱵᱟᱲᱟ ᱠᱚᱫᱚ ᱦᱩᱭ ᱟᱠᱟᱱ ᱜᱮᱭᱟ ᱵᱟᱹᱫᱽ ᱠᱷᱮᱛ ᱫᱚ ᱢᱤᱫ ᱫᱷᱟᱣ ᱠᱟᱛᱮᱫ ᱫᱚ ᱜᱷᱟᱥ ᱜᱚᱡ ᱞᱮᱠᱟ ᱜᱮ ᱵᱟᱝᱠᱷᱟᱱ ᱫᱚ ᱴᱟᱴᱠᱟ ᱛᱚ ᱰᱟᱭᱨᱮᱠᱴ ᱥᱤ ᱠᱟᱛᱮᱫ ᱫᱚ ᱦᱚᱲᱳ ᱨᱚᱦᱚᱭᱠᱚᱫᱚ ᱵᱟᱝ ᱜᱟᱱᱚᱜ ᱛᱚ
ᱦᱳᱭ ᱦᱳᱭ ᱦᱳᱭ ᱦᱳᱭ
ᱚᱱᱠᱟ ᱛᱮᱜᱮ ᱟᱥᱟᱲ ᱵᱚᱸᱜᱟ ᱟᱥᱟᱲ ᱵᱚᱸᱜᱟ ᱞᱟᱜᱟ ᱞᱟᱹᱜᱤᱫ ᱛᱟᱨᱯᱚᱨ ᱦᱩᱲᱩ ᱠᱚ ᱨᱚᱦᱚᱭ ᱮᱛᱚᱦᱚᱵ ᱦᱩᱭᱩᱜᱼᱟ᱾ ᱚᱱᱟ ᱛᱚᱞᱟ ᱠᱚ ᱦᱟᱨᱟ ᱞᱮᱱᱠᱷᱟᱱ ᱜᱮ᱾ ᱟᱪᱪᱷᱟ ᱜᱚᱝᱠᱮ ᱟᱯᱮᱥᱮᱫ ᱫᱚ-ᱚ ᱪᱟᱥ ᱫᱚ ᱵᱚᱞᱛᱮ ᱢᱤᱫ ᱢᱟᱱᱮ ᱢᱤᱫ ᱥᱤᱡᱤᱱ ᱜᱮᱯᱮ ᱪᱟᱥᱟ ᱟᱥᱮ ᱥᱮ ᱪᱮᱫ ᱞᱮᱠᱟ ᱵᱟᱨ
ᱟᱫᱚ ᱜᱚᱝ ᱠᱮ ᱦᱟᱸᱜ ᱟᱞᱮᱥᱮᱫ ᱛᱚ ᱱᱚᱝᱠᱟ ᱟᱫᱚ ᱱᱚᱦᱚᱭ ᱦᱟᱸᱜ ᱡᱟᱦᱟᱸ ᱟᱥᱟᱲ ᱵᱚᱸᱜᱟ ᱦᱤᱡᱩᱜ ᱠᱟᱱᱟ ᱥᱮ ᱱᱚᱣᱟ ᱟᱥᱟᱲ ᱵᱚᱸᱜᱟ ᱫᱚ ᱢᱟᱱᱮ ᱡᱷᱚᱛᱚ ᱜᱮᱞᱮ ᱪᱟᱥ ᱜᱮᱭᱟ ᱛᱚ ᱱᱚᱝᱠᱟ ᱟᱞᱮ ᱫᱚ ᱦᱟᱸᱜ, ᱟᱨ ᱵᱤᱨ ᱫᱤᱥᱚᱢ ᱦᱚᱲ ᱛᱚ ᱟᱫᱚ ᱛᱮᱢᱚᱱ ᱵᱟᱹᱫ ᱵᱟᱹᱭᱦᱟᱹᱲ ᱠᱚᱫᱚ ᱵᱟᱹᱱᱩᱜ ᱠᱟᱜ ᱛᱟᱞᱮᱭᱟ᱾ ᱜᱚᱴᱟ ᱜᱮ ᱟᱞᱮ ᱥᱮᱫ ᱫᱚ ᱡᱩᱫᱤ ᱵᱤᱱ ᱪᱟᱞᱟᱜᱼᱟ᱾ ᱟᱞᱮ ᱥᱮᱫ ᱫᱚ ᱵᱤᱨ ᱟᱨ ᱵᱤᱨ ᱜᱮᱭᱟ᱾ ᱚᱱᱟ ᱛᱤᱨ ᱠᱚᱢ ᱠᱚᱢ ᱵᱟᱹᱫᱽ ᱠᱚ ᱢᱮᱱᱟᱜ ᱛᱟᱞᱮ ᱜᱮᱭᱟ ᱟᱫᱚ ᱪᱟᱥ ᱫᱚ ᱱᱚᱝᱠᱟ ᱱᱚᱜ ᱟᱥᱟᱲ ᱵᱚᱸᱜᱟ ᱨᱮᱦᱚᱸ ᱞᱮ ᱪᱟᱥ ᱜᱮᱭᱟ᱾ ᱟᱥᱟᱲ ᱵᱚᱸᱜᱟ ᱫᱚ ᱡᱷᱚᱛᱚ ᱵᱟᱹᱫᱽ ᱜᱮᱞᱮ ᱪᱟᱥ ᱜᱮᱭᱟ, ᱜᱷᱩᱴᱩ ᱠᱚᱦᱚᱸ ᱡᱟᱦᱟᱸ ᱛᱤᱱᱟᱹᱜ ᱢᱮᱱᱟᱜᱼᱟ ᱡᱚᱛᱚ ᱜᱮᱞᱮ ᱪᱟᱥ ᱜᱮᱭᱟ᱾ ᱟᱨ ᱱᱟᱜ ᱱᱚᱣᱟ ᱡᱟᱦᱟᱸ ᱥᱤᱛᱩᱝ ᱪᱟᱥ ᱦᱟᱸ ᱦᱮᱸᱥᱮ᱾
ᱦᱮᱸ ᱦᱮᱸ ᱦᱮᱸ
ᱥᱤᱛᱩᱝ ᱪᱟᱥ ᱫᱚ ᱟᱞᱮ ᱫᱚ ᱚᱱᱠᱟ ᱫᱟᱜ ᱠᱚ ᱚᱵᱷᱟᱵᱽ ᱥᱮ ᱥᱚᱝᱠᱚᱴ ᱜᱮ ᱠᱷᱟᱹᱛᱤᱨ ᱟᱞᱮ ᱫᱚ ᱚᱱᱠᱟ ᱢᱟᱱᱮ ᱜᱟᱹᱦᱤᱨ ᱧᱚᱜᱟᱜ ᱵᱟᱹᱫᱽ ᱨᱮ ᱜᱮᱞᱮ ᱪᱟᱥ ᱜᱮᱭᱟ᱾ ᱡᱟᱦᱟᱸ ᱠᱚᱨᱮᱜ ᱡᱮᱢᱚᱱ ᱢᱮᱱᱟᱜ ᱠᱟᱜ ᱛᱟᱵᱚᱱᱟ ᱥᱤᱞᱩᱯ ᱠᱚ ᱡᱟᱦᱟᱸ ᱠᱚᱨᱮ ᱢᱮᱱᱟᱜ ᱟᱠᱟᱫ ᱥᱤᱨᱩ ᱫᱷᱟᱨᱮ ᱠᱚᱨᱮᱱᱟᱜ ᱡᱟᱦᱟᱸ ᱵᱟᱹᱫᱽ ᱠᱚ ᱢᱮᱱᱟᱜ ᱟᱠᱟᱫ ᱛᱟᱵᱚᱱᱟ᱾ ᱚᱱᱟ ᱫᱷᱟᱨᱮ ᱠᱚᱨᱮᱱᱟᱜ ᱵᱟᱹᱫᱽ ᱠᱚᱜᱮ ᱵᱚᱱ ᱪᱟᱥᱟ, ᱦᱳᱭ ᱟᱞᱮ ᱫᱚ ᱚᱱᱠᱟᱞᱮ ᱪᱟᱥ ᱜᱮᱭᱟ᱾
ᱛᱟᱦᱚᱞᱮ ᱟᱯᱮ ᱥᱮᱫ ᱜᱚᱢᱠᱮ ᱠᱟᱱ ᱚᱱᱠᱟᱱ ᱚᱱᱠᱟᱱᱟᱜ ᱢᱤᱱᱤᱥᱮ ᱥᱮᱞᱚ ᱚᱱᱠᱟᱱᱟᱜ ᱫᱚ ᱟᱯᱮᱥᱮᱫ ᱫᱚ ᱢᱮᱱᱟᱜᱼᱟ ᱥᱮ ᱛᱟᱦᱚᱞᱮ ᱵᱟᱹᱱᱩᱜᱼᱟ?
ᱚᱱᱠᱟ ᱢᱟᱱᱮ ᱟᱞᱮ ᱥᱮᱫ ᱫᱚ ᱚᱱᱠᱟ ᱥᱚᱨᱠᱟᱨ ᱫᱤᱠ ᱫᱤᱭᱮ ᱫᱚ ᱵᱟᱝᱠᱚ ᱵᱟᱹᱭᱥᱟᱹᱣ ᱟᱠᱟᱫ ᱞᱮᱭᱟ, ᱟᱫᱚ ᱱᱚᱜᱼᱚ ᱱᱚᱝᱠᱟ ᱚᱱᱠᱟ ᱡᱟᱦᱟᱸᱭᱟᱜ ᱯᱟᱨᱥᱚᱱᱟᱞ ᱡᱟᱦᱟᱸᱭ ᱤᱭᱟᱹ ᱠᱟᱱᱟᱭ ᱞᱟ ᱠᱟᱣᱱᱟᱭ ᱦᱮᱸ ᱥᱮ,
ᱦᱮᱸ
ᱩᱱᱠᱩᱣᱟᱜ ᱛᱮᱜᱮ ᱟᱫᱚ ᱚᱱᱠᱟ ᱯᱚᱭᱥᱟ ᱠᱚ ᱮᱢ ᱠᱟᱛᱮᱜ ᱡᱮ, ᱛᱤᱱᱟᱹᱜ ᱜᱷᱚᱱᱴᱟᱮ ᱛᱤᱱᱟᱹᱜ ᱪᱮᱫᱠᱟ ᱯᱚᱭᱥᱟ ᱦᱟᱛᱟᱣᱟᱭ᱾
ᱚᱱᱠᱟ ᱦᱤᱥᱟᱹᱵᱽ ᱛᱮ ᱟᱫᱚ ᱤᱱᱟᱹᱜ ᱜᱷᱚᱱᱴᱟ ᱫᱟᱜ ᱮᱢ ᱦᱩᱭᱮᱱᱟ ᱤᱱᱟᱹᱜ ᱜᱷᱚᱱᱴᱟ ᱨᱮᱱᱟᱜ ᱤᱱᱟᱹ ᱦᱤᱥᱟᱹᱵᱽ ᱛᱮ ᱟᱫᱚ ᱯᱚᱭᱥᱟ ᱞᱮ ᱮᱢᱟᱭᱟ᱾ ᱟᱫᱚ ᱚᱱᱟᱢᱟ ᱠᱟᱨᱮᱱᱴ ᱛᱮ ᱪᱟᱞᱟᱜᱼᱟ, ᱛᱚ ᱠᱟᱨᱮᱱᱴ ᱨᱮᱱᱟᱜ ᱵᱤᱞ ᱛᱚ ᱟᱡᱟᱜ ᱮᱢ ᱦᱩᱭᱩᱜ ᱜᱮᱭᱟ ᱥᱮ᱾
ᱦᱩᱸ ᱦᱩᱸ ᱮᱠᱫᱚᱢ ᱮᱢ ᱦᱩᱭᱩᱜ ᱜᱮᱭᱟ ᱩ ᱛᱟᱦᱚᱞᱮ ᱫᱟᱜ ᱫᱚ ᱚᱱᱠᱟ ᱠᱤᱨᱤᱧ ᱠᱟᱛᱮᱜ ᱜᱮ ᱨᱚᱦᱚᱭ ᱦᱩᱭᱩᱜᱼᱟ᱾
ᱦᱳᱭ ᱦᱳᱭ ᱟᱨ ᱥᱤᱛᱩᱝ ᱪᱟᱥ ᱫᱚ ᱦᱟᱸᱜ ᱦᱳᱭ ᱦᱳᱭ
ᱡᱟᱦᱟᱸ ᱡᱟᱦᱟᱸ ᱚᱱᱟ ᱫᱚ ᱨᱮᱭᱟᱲ ᱫᱤᱱ ᱠᱷᱚᱱ ᱠᱚ ᱮᱛᱚᱦᱚᱵᱟᱼᱟ, ᱪᱟᱥ ᱚᱱᱟ ᱵᱤᱞᱤᱜᱼᱟ ᱤᱭᱟᱹ ᱥᱮᱫ᱾ ᱚᱱᱠᱟ ᱯᱷ ᱪᱟᱹᱛ ᱵᱟᱹᱭᱥᱟᱹᱠᱷ ᱥᱮ ᱚᱱᱠᱟᱜᱮ ᱦᱚᱳᱭᱛᱳ ᱵᱤᱞᱤᱜᱼᱟ᱾
ᱦᱮᱸ ᱦᱳᱭ
ᱛᱟᱦᱚᱞᱮ ᱟᱯᱮ ᱥᱮᱫ ᱫᱚ ᱠᱷᱩᱵᱽ ᱠᱚᱢᱚᱱᱟ ᱥᱤᱛᱩᱝ ᱪᱟᱥ ᱫᱚ ᱠᱟᱹᱴᱤᱡ ᱠᱷᱩᱵᱽ ᱠᱚᱢ ᱜᱮᱯᱮ ᱪᱟᱥ
ᱦᱳᱭ ᱠᱷᱩᱵᱽ ᱠᱚᱢ ᱜᱮ ᱢᱟᱱᱮ ᱚᱱᱮ ᱚᱱᱠᱟᱧ ᱞᱟᱹᱭᱟᱫ ᱵᱤᱱ ᱫᱚ ᱦᱟᱸᱜ᱾ ᱡᱟᱦᱟᱸ ᱢᱤᱱᱤᱠᱚᱞ ᱡᱟᱦᱟᱸ ᱠᱚᱨᱮ ᱢᱮᱱᱟᱜᱼᱟ, ᱡᱟᱦᱟᱸ ᱥᱩᱨ ᱠᱚᱨᱮ, ᱚᱱᱟ ᱥᱩᱨ ᱠᱚᱨᱮ ᱡᱟᱦᱟᱸᱭ ᱠᱚ ᱵᱟᱹᱫᱽ ᱢᱮᱱᱟᱜ ᱛᱟᱠᱚᱣᱟ ᱩᱱᱠᱩ ᱠᱚᱜᱮ ᱠᱚ ᱪᱟᱥᱟ, ᱵᱟᱠᱷᱟᱱ ᱫᱚ ᱵᱟᱝᱠᱚ ᱪᱟᱥ ᱜᱮᱭᱟ᱾
ᱟᱪᱪᱷᱟ, ᱟᱪᱪᱷᱟ᱾
ᱟᱫᱚᱜ ᱟᱵᱚ ᱡᱟᱦᱟᱸ ᱵᱚᱱ ᱵᱟᱲᱟᱭᱟ ᱱᱟᱦᱟᱸᱜ ᱵᱤᱞᱟᱹᱛ ᱫᱤᱥᱚᱢ, ᱵᱤᱞᱟᱹᱛ ᱫᱤᱥᱚᱢ ᱫᱚ ᱥᱟᱨᱟ ᱢᱮ ᱵᱚᱪᱷᱚᱨ ᱜᱮ ᱫᱟᱜ ᱛᱟᱦᱮᱱᱟ ᱥᱟᱨᱟ ᱵᱚᱪᱷᱚᱨ ᱜᱮ᱾ ᱚᱱᱛᱮ ᱫᱚ ᱟᱫᱚ ᱢᱤᱫ ᱞᱮᱵᱮᱞ ᱵᱟᱹᱫ ᱠᱟᱱᱟ ᱥᱮ, ᱟᱵᱚ ᱥᱮᱫ ᱞᱮᱠᱟ ᱫᱚ ᱩᱥᱩᱞ ᱯᱷᱮᱰ ᱡᱮᱢᱚᱱ ᱚᱱᱛᱮ ᱩᱥᱩᱞ ᱜᱮᱭᱟ ᱱᱚᱛᱮ ᱯᱷᱮᱰ ᱜᱮᱭᱟ᱾
ᱦᱮᱸᱥᱮ, ᱟᱵᱚ ᱡᱮᱢᱚᱱ ᱵᱚᱱ ᱞᱮᱭᱟ ᱜᱷᱴᱩ ᱵᱟᱹᱫ ᱚᱱᱛᱮ ᱫᱚ ᱜᱷᱩ ᱜᱷᱩᱴᱩ ᱵᱟᱹᱫᱽ ᱛᱟᱵᱚᱱ ᱟᱨ ᱱᱚᱛᱮ ᱫᱚ, ᱮ ᱵᱟᱹᱭᱦᱟᱹᱲ ᱥᱮ ᱜᱟᱹᱦᱤᱨ ᱵᱟᱹᱫ ᱛᱟᱵᱚᱱ᱾
ᱦᱩᱸ, ᱦᱩᱸ,
ᱦᱳᱭ,
ᱟᱫᱚ ᱚᱱᱛᱮ ᱫᱚ ᱚᱱᱟ ᱠᱷᱟᱹᱛᱤᱨ ᱵᱤᱞᱟᱹᱛ ᱫᱤᱥᱚᱢ ᱥᱮᱫ ᱫᱚ ᱟᱹᱰᱤ, ᱪᱟᱥ ᱠᱚᱦᱚᱸ ᱵᱷᱟᱜᱤ ᱜᱮ ᱦᱩᱭᱩᱜ ᱜᱮᱭᱟ ᱚᱱᱛᱮ ᱫᱚ ᱥᱟᱨᱟ ᱵᱚᱪᱷᱚᱨ ᱜᱮᱠᱚ ᱪᱟᱥ ᱜᱮᱭᱟ,
ᱦᱚ, ᱦᱮᱸ, ᱦᱮᱸ, ᱢᱟᱱᱮ ᱚᱞ ᱴᱟᱭᱤᱢ ᱜᱮ ᱟᱹᱰᱤ ᱪᱟᱥ ᱵᱮᱥ ᱜᱮ ᱦᱩᱭᱩᱜ ᱜᱮᱭᱟ᱾
ᱦᱮᱸ, ᱚᱱᱛᱮ ᱫᱚ ᱢᱟᱱᱮ ᱦᱩᱲᱩ ᱠᱚ ᱪᱟᱥ ᱨᱟᱠᱟᱵ ᱛᱟᱨᱟ ᱠᱮᱭᱟ, ᱟᱨᱦᱚ ᱚᱱᱠᱟ ᱜᱮ ᱡᱟᱦᱟᱱ ᱮᱴᱟᱜ ᱡᱤᱱᱤᱥ ᱢᱟᱱᱮ ᱥᱚᱵᱽᱡᱤ ᱠᱚᱠᱚ ᱪᱟᱥᱟ ᱚᱱᱛᱮ ᱫᱚ ᱾
ᱟᱪᱪᱷᱟ,
ᱢᱟᱱᱮ, ᱢᱟᱱᱮ ᱵᱟᱹᱫᱽ ᱜᱮ ᱯᱷᱟᱸᱠᱟ ᱵᱟᱝ
ᱵᱟᱠᱚ ᱫᱚᱦᱚᱭ ᱜᱮᱭᱟ, ᱢᱟᱱᱮ ᱚᱞ ᱴᱟᱭᱤᱢ ᱪᱟᱥ ᱥᱟᱨᱟ ᱵᱚᱪᱷᱚᱨ ᱜᱮ᱾ ᱮᱛᱚ ᱟᱨ
ᱟᱫᱚ ᱚᱱᱟ ᱛᱮᱜᱮ ᱟᱨ ᱟᱵᱚ ᱱᱚᱣᱟ ᱵᱤᱨ ᱠᱚᱪᱟ ᱥᱮ, ᱵᱤᱨ ᱫᱷᱟᱨᱮ ᱠᱚᱨᱮᱱᱟᱜ ᱵᱟᱹᱫᱽ ᱫᱚ, ᱱᱚᱜᱼᱚ ᱱᱚᱝᱠᱟ ᱜᱮ ᱟᱫᱚ ᱫᱟᱜ ᱵᱷᱚᱨᱥᱟ ᱜᱮ, ᱪᱟᱥ ᱛᱟᱵᱚᱱ᱾
ᱫᱟᱜ ᱵᱷᱚᱨᱥᱟ ᱜᱮ, ᱢᱟᱱᱮ ᱫᱟᱜ ᱥᱤᱡᱤᱱ ᱪᱷᱟᱲᱟ ᱫᱚ ᱟᱫᱚ, ᱪᱟᱥ ᱫᱚ ᱵᱟᱝ ᱜᱟᱱᱚᱜᱼᱟ?
ᱚ ᱦᱚᱸ, ᱚ ᱦᱚᱸ,
ᱟᱨ ᱫᱟ
ᱟᱫᱚ ᱟᱯᱮᱥᱮᱫ ᱫᱚ ᱱᱚᱝᱠᱟ, ᱮᱸ, ᱵᱟᱨ ᱫᱷᱟᱣ ᱠᱚ ᱪᱟᱥ ᱜᱮᱭᱟ ᱥᱮ, ᱢᱤᱫ ᱫᱷᱟᱣ ᱠᱚ
ᱦᱮᱸ, ᱟᱞᱮᱥᱮᱫ ᱫᱚ ᱜᱚᱢᱠᱮ, ᱵᱟᱨᱫᱷᱟ ᱜᱮ ᱦᱳᱭᱳᱜᱼᱟ ᱢᱟᱱᱮ
ᱦᱩᱸ
ᱟᱫᱚᱢ ᱡᱚᱠᱷᱚᱡ ᱢᱟᱱᱮ, ᱟᱨ ᱢᱤᱫᱴᱟᱱ ᱪᱟᱥ ᱠᱚᱛᱮ, ᱯᱮ ᱫᱷᱟᱣ ᱦᱳᱭᱳᱜ ᱜᱮᱭᱟ᱾ ᱟᱪᱪᱷᱟ ᱜᱚᱝᱠᱮ ᱛᱟᱦᱚᱞᱮ ᱚᱠᱛᱚ ᱠᱚᱦᱚᱸ ᱱᱚᱝᱠᱟ ᱜᱮ
ᱦᱮᱸ,
ᱦᱳᱭ ᱛᱚ ᱛᱟᱦᱚᱞᱮ ᱢᱟ ᱜᱚᱢᱠᱮ, ᱛᱟᱦᱚᱞᱮ ᱱᱤᱛᱚᱜ ᱫᱚ ᱱᱚᱝᱠᱟ ᱜᱮ,
ᱟᱪᱪᱷᱟ ᱴᱷᱤᱠ ᱜᱮᱭᱟ ᱢᱟ ᱛᱚᱵᱮ᱾
ᱡᱚᱦᱟᱨ ᱜᱮ ᱡᱚᱦᱟᱨ
ᱦᱮᱸ, ᱦᱮᱸ, ᱡᱚᱦᱟᱨ, ᱡᱚᱦᱟᱨ
ᱦ
ᱦᱮᱸ